ᱦᱮᱸᱻ, ᱡᱚᱦᱟᱨ ᱜᱮ ᱾
ᱡᱚᱦᱟᱨ ᱜᱮ, ᱵᱮᱥ ᱵᱟᱲᱟ ᱜᱮᱭᱟ ᱯᱮ?
ᱚᱸᱼ ᱦᱮᱸ, ᱵᱮᱥ ᱵᱟᱲᱟ ᱜᱮᱭᱟ ᱞᱮ ᱾ ᱟᱯᱮ?
ᱦᱳᱭ! ᱟᱞᱮ ᱦᱚᱸ, ᱱᱤᱛᱚᱜ ᱫᱚ, ᱵᱮᱥ ᱜᱮ ᱢᱮᱱᱟᱜ ᱞᱮᱭᱟ, ᱟᱨ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱚᱻ ᱱᱤᱛᱚᱜ ᱫᱚ, ᱚᱱᱠᱟ ᱫᱚ, ᱪᱮᱫ ᱦᱚᱸ ᱵᱟᱝ ᱚᱱᱠᱟ, ᱫᱩᱲᱩᱵ ᱵᱟᱲᱟ ᱦᱩᱭ ᱟᱠᱟᱱᱟ ᱾ ᱟᱢᱜᱮ, ᱪᱮᱫ ᱠᱚᱢ ᱪᱤᱠᱟᱹᱭᱮᱼᱟ?
ᱪᱮᱫ ᱦᱚᱸ ᱵᱟᱝ ᱜᱮ, ᱱᱚᱜᱼᱚᱭ ᱱᱤᱛᱚᱜ, ᱫᱩᱲᱩᱵ ᱵᱟᱲᱟ ᱜᱮ, ᱦᱩᱭ ᱟᱠᱟᱱᱟ, ᱢᱤᱫ ᱜᱷᱟᱹᱲᱤ ᱞᱟᱦᱟᱮ, ᱟᱞᱮ ᱥᱮᱱ ᱫᱚ, ᱫᱟᱜ ᱵᱟᱲᱟ ᱱᱚᱜᱼᱚᱭ ᱮ ᱫᱟᱜ ᱵᱟᱲᱟᱼᱼ ᱠᱮᱼᱟ, ᱟᱫᱚᱼᱼ ᱱᱤᱛᱚᱜ ᱫᱚ, ᱟᱨ ᱦᱚᱸᱭ ᱫᱷᱟᱨᱚᱱ ᱟᱠᱟᱜᱼᱟ ᱾ ᱟᱫᱚ ᱫᱩᱲᱩᱵ ᱡᱮᱨᱟᱹᱣ ᱵᱟᱲᱟᱜᱮ, ᱟᱨ ᱪᱮᱫ ᱦᱚᱸ, ᱵᱟᱝ ᱜᱮ ᱾
ᱚᱸᱻ ᱾ ᱱᱚᱛᱮ ᱦᱚᱸ, ᱫᱟᱜ ᱫᱚᱭ ᱫᱟᱜ ᱠᱮᱫᱟ, ᱚᱱᱠᱟ, ᱚᱱᱠᱟ ᱞᱟᱹᱴᱩ ᱧᱚᱜ ᱫᱚ, ᱵᱟᱭ ᱫᱟᱜ ᱠᱮᱫᱟ, ᱠᱚᱢ ᱜᱮᱭ ᱫᱟᱜ ᱠᱮᱫᱟ ᱾ ᱚᱛ ᱞᱚᱦᱚᱫ, ᱞᱮᱠᱟᱭ ᱫᱟᱜ ᱠᱮᱫᱟ ᱾
ᱚᱼ ᱨᱮ, ᱟᱫᱚ, ᱛᱚᱵᱮ ᱪᱟᱥ ᱵᱟᱥ ᱠᱚᱫᱚ, ᱛᱤᱱᱟᱹᱜ ᱡᱷᱟᱹᱞ, ᱮᱛᱚᱦᱚᱵ ᱵᱟᱲᱟ ᱮᱱᱟᱯᱮ, ᱥᱮ ᱟᱹᱣᱨᱤ
ᱪᱟᱥ ᱠᱟᱹᱢᱤ?
ᱦᱳᱭ ᱪᱟᱥ ᱠᱟᱹᱢᱤ ᱮᱛᱚᱦᱚᱵ ᱠᱮᱼᱟ ᱯᱮ ᱥᱮ ᱟᱹᱣᱨᱤ
ᱟᱹᱣᱨᱤ ᱞᱮ ᱮᱛᱚᱦᱚᱵᱼᱟ ᱱᱚᱜ ᱚᱭ ᱦᱮᱸ ᱟᱸᱡᱚᱢᱚᱜ ᱠᱟᱱᱟ ᱱᱟᱥᱮᱭᱟᱜ ᱛᱷᱚᱲᱟ ᱦᱮᱸ ᱱᱤᱛᱳᱜ ᱫᱚ ᱟᱸᱡᱚᱢᱚᱜ ᱠᱟᱱᱟ
ᱦᱳᱭ ᱦᱳᱭ
ᱪᱟᱥ ᱠᱟᱹᱢᱤ ᱟᱣᱨᱤ ᱞᱮ ᱮᱛᱚᱦᱚᱵᱼᱟ ᱚᱱᱠᱟ ᱫᱟᱜ ᱜᱮᱛᱚ ᱢᱟᱨᱟᱝ ᱧᱚᱜ ᱵᱟᱭ ᱫᱟᱜ ᱟᱠᱟᱫᱟ
ᱦᱳᱭ ᱚᱱᱮ ᱚᱱᱠᱟᱼᱼ ᱠᱤ ᱜᱚᱴᱟ ᱫᱤᱥᱚᱢ ᱪᱮᱫ ᱞᱮᱠᱟᱭ ᱮᱫ ᱵᱚᱱᱟᱭ ᱚᱠᱟ ᱠᱚᱨᱮ ᱫᱟᱜ ᱮᱫ ᱠᱟᱱᱟ ᱚᱠᱟ ᱠᱚᱨᱮ ᱵᱟᱭ ᱫᱟᱜ ᱮᱫ ᱠᱟᱱᱟ ᱟᱨᱼᱼ ᱱᱤᱛ ᱛᱮ ᱫᱚ ᱯᱩᱨᱟᱹ ᱵᱩᱱ ᱨᱚᱦᱚᱭᱮ ᱠᱟᱱ ᱛᱟᱦᱮᱸᱱᱟ ᱵᱟᱝᱥᱮ ᱟᱨ ᱱᱮᱥ ᱢᱟ ᱱᱚᱜᱼᱚᱭ ᱱᱚᱝᱠᱟᱼᱼ
ᱞᱟᱦᱟ ᱛᱮᱫᱚ ᱢᱟᱱᱮ ᱟᱥᱟᱲ ᱵᱚᱸᱜᱟ ᱫᱚᱼᱼ ᱯᱩᱨᱟᱹ ᱨᱚᱦᱚᱭ ᱟᱨᱟᱢ ᱵᱷᱚᱜ ᱦᱩᱭᱩᱜ ᱠᱟᱱ ᱛᱟᱦᱮᱸᱱᱟ ᱡᱚᱛᱚ ᱡᱚᱛᱚ ᱦᱚᱲ ᱢᱟᱱᱮ ᱥᱟᱹᱨᱫᱤ ᱨᱚᱦᱚᱭ ᱪᱟᱞᱟᱜ ᱠᱟᱱ ᱟᱨᱟᱢᱵᱷᱚᱜ ᱠᱟᱱ ᱛᱟᱦᱮᱸᱱᱟ ᱦᱮᱸ ᱟᱨ ᱱᱮᱛᱟᱨᱼᱼ ᱟᱥᱟᱲ ᱵᱚᱸᱜᱟ ᱯᱟᱲᱟᱣ ᱮᱱ ᱨᱮᱦᱚᱸ ᱚᱱᱠᱟ ᱵᱟᱭ ᱫᱟᱜ ᱮᱼᱟ ᱟᱥᱟᱲ ᱵᱚᱸᱜᱟ ᱪᱟᱵᱟᱜ ᱠᱟᱱᱛᱮ ᱚᱱᱠᱟ ᱠᱚᱢ ᱠᱚᱢ ᱜᱮᱭ ᱫᱟᱜ ᱟᱵᱚᱱ ᱠᱟᱱᱟ ᱟᱥᱟᱲ ᱵᱚᱸᱜᱟ ᱟᱥᱟᱲ ᱵᱚᱸᱜᱟ ᱨᱮᱱᱟᱜ ᱟᱥᱟᱲ ᱵᱚᱸᱜᱟ ᱨᱮᱱᱟᱜ ᱮᱦᱚᱵ ᱥᱮᱫ ᱦᱚᱸ ᱪᱟᱹᱛ ᱵᱟᱹᱭᱥᱟᱹᱠᱷᱼᱼ
ᱡᱟᱦᱟᱸ ᱠᱚᱨᱮ ᱫᱚ ᱱᱟᱜ ᱨᱚᱦᱚᱭ ᱠᱚᱠᱚ ᱮᱛᱚᱦᱚᱵ ᱠᱟᱱᱟ ᱡᱟᱦᱟᱸ ᱥᱮᱱ ᱫᱚ ᱱᱟᱜ ᱟᱹᱰᱤ ᱟᱸᱴ ᱜᱮ ᱫᱟᱜ ᱠᱟᱜ ᱵᱚᱱᱟ ᱢᱮᱱ ᱠᱷᱟᱱᱼᱼ ᱱᱚᱣᱟ ᱠᱚᱨᱮ ᱫᱚ ᱱᱚᱜᱼᱚᱭᱼᱼ ᱫᱟᱜ ᱦᱚᱸ ᱟᱣᱨᱤ ᱫᱟᱜᱟᱜ ᱚᱱᱠᱟ ᱢᱟᱪᱷᱟ ᱪᱮᱫᱟᱜ ᱥᱮ ᱱᱤᱛᱮᱫᱚ ᱫᱟᱜ ᱡᱟᱹᱲᱤ ᱠᱟᱱᱟᱼᱼ ᱟᱹᱰᱤ ᱟᱸᱴ ᱱᱤᱛᱚᱜ ᱛᱮᱫᱚ ᱥᱟᱹᱨᱫᱤ ᱦᱩᱭ ᱠᱚᱜᱼᱟ ᱡᱚᱸᱰᱨᱟ ᱠᱚ ᱯᱷᱩ ᱵᱟᱲᱟ ᱠᱟᱛᱮᱫ ᱱᱤᱛᱚᱜ ᱨᱮᱫᱚ ᱵᱚᱱᱼᱼ ᱥᱟᱹᱨᱫᱤ ᱵᱟᱲᱟ ᱠᱚᱜᱼᱟ
ᱦᱚᱸ ᱮᱠᱫᱚᱢ ᱮᱠᱟᱞ
ᱦᱮᱸ ᱟᱫᱚ ᱫᱟᱜ ᱜᱮ ᱱᱚᱜᱟᱭ ᱪᱮᱫ ᱞᱮᱠᱟᱭ ᱵᱚᱱᱟ ᱟᱨ ᱛᱚᱵᱮ ᱪᱮᱫ ᱞᱮᱠᱟ ᱪᱟᱥ ᱵᱟᱥ ᱮᱴᱟᱜ ᱡᱟᱦᱟᱱᱟᱜ ᱥᱚᱵᱽᱡᱤ ᱠᱚᱫᱚ ᱯᱮ ᱪᱟᱥᱚᱜ ᱟᱥᱮ ᱵᱟᱝ
ᱦᱮᱸ ᱥᱚᱵᱡᱤ ᱠᱚ ᱪᱟᱥ ᱵᱟᱲᱟ ᱦᱩᱭᱩᱜ ᱜᱮᱭᱟ ᱚᱱᱠᱟ ᱚᱲᱟᱜ ᱨᱮ ᱡᱚᱢ ᱞᱮᱠᱟ ᱚᱱᱠᱟ ᱵᱟᱡᱟᱨ ᱨᱮᱼᱼ ᱟᱠᱷᱨᱤᱧ ᱞᱮᱠᱟ ᱫᱚ ᱵᱟᱝ ᱚᱲᱟᱜ ᱥᱩᱢᱩᱝ ᱜᱮ ᱚᱱᱠᱟᱼᱼ ᱟᱨ ᱵᱮᱸᱜᱟᱲ ᱠᱚ ᱜᱷᱟᱸᱝᱽᱨᱟ ᱠᱚ ᱵᱷᱤᱱᱰᱤ ᱯᱚᱴᱚᱞᱼᱼ ᱯᱟᱞᱚᱱ ᱟᱲᱟᱜ ᱢᱩᱞᱟᱹ ᱟᱲᱟᱜ ᱚᱱᱟ ᱠᱚ ᱜᱮᱼᱼ ᱪᱟᱥ ᱵᱟᱲᱟ ᱦᱩᱭᱩᱜ ᱜᱮᱭᱟ ᱢᱟᱱᱮ ᱚᱲᱟᱜ ᱨᱮ ᱡᱚᱢ ᱞᱟᱹᱜᱤᱫ ᱞᱮᱠᱟ ᱟᱨᱠᱤᱼᱼ
ᱦᱳᱭ ᱚᱱᱮᱢ ᱞᱟᱹᱭ ᱠᱮᱜ ᱞᱮᱠᱟ ᱟᱞᱮ ᱦᱚᱸ ᱱᱚᱜᱼᱚᱭ ᱟᱹᱞᱩ ᱯᱮᱸᱭᱟᱡᱽ ᱠᱚᱫᱚ ᱥᱚᱢᱚᱭ ᱨᱮᱞᱮ ᱨᱚᱦᱚᱭᱚᱜᱼᱟ ᱟᱨᱼᱼ ᱱᱚᱜᱚᱭ ᱵᱷᱤᱱᱰᱤᱢ ᱞᱟᱹᱭ ᱠᱮᱜᱼᱟ ᱤᱥᱠᱮ ᱵᱟᱫ ᱩᱱ ᱫᱚ ᱱᱟᱜ ᱟᱞᱮ ᱥᱮᱱ ᱫᱚ ᱯᱚᱴᱚᱞ ᱫᱚ ᱱᱟᱜ ᱵᱟᱝ ᱠᱚ ᱪᱟᱥᱟᱼᱟ ᱚᱱᱟ ᱫᱚ ᱟᱞᱮᱥᱮᱱ ᱫᱚ ᱵᱟᱝ ᱦᱩᱭᱩᱜᱼᱟ ᱚᱱᱟ ᱫᱚ ᱪᱮᱫ ᱞᱮᱠᱟ ᱠᱚ ᱪᱟᱥᱟ ᱚᱱᱟ ᱦᱚᱸ ᱱᱟᱜ ᱟᱞᱮ ᱫᱚ ᱵᱟᱞᱮ ᱵᱟᱲᱟᱭᱟ ᱚᱱᱟ ᱫᱚ ᱵᱟᱨᱦᱮ ᱠᱷᱚᱱ ᱜᱮ ᱦᱤᱡᱩᱜᱼᱟ ᱟᱨ ᱵᱟᱡᱟᱨ ᱠᱚᱨᱮ ᱠᱷᱚᱱ ᱜᱮᱞᱮ ᱦᱟᱛᱟᱣᱟ ᱟᱨᱼᱼ ᱡᱮᱢᱚᱱ ᱦᱩᱭᱱᱟ ᱵᱮᱸᱜᱟᱲ ᱦᱩᱭᱱᱟ ᱠᱩᱲᱪᱟᱹ ᱦᱩᱭᱱᱟ ᱟᱨ ᱮᱢᱟᱱ ᱛᱮᱭᱟᱜ ᱠᱚ ᱛᱤᱱᱟᱹᱜ ᱢᱮᱱᱟᱜ ᱛᱟᱵᱚᱱᱟ ᱠᱚᱦᱚᱰᱟ ᱠᱚᱼᱼ ᱦᱚᱛᱚᱫ ᱠᱩ ᱦᱳᱭ ᱚᱱᱟ ᱠᱚᱫᱚ ᱱᱟᱜ ᱞᱮ ᱪᱟᱥ ᱜᱮᱭᱟ ᱠᱩᱫᱽᱨᱤ ᱦᱳᱭ ᱠᱩᱸᱫᱽᱨᱤ ᱠᱚᱫᱚ ᱚᱱᱟ ᱠᱚᱫᱚ ᱚᱲᱟᱜ ᱨᱮᱱᱟᱜ ᱡᱤᱱᱤᱥ ᱠᱟᱱᱟ ᱟᱨ ᱚᱱᱮᱢ ᱞᱟᱹᱭ ᱠᱮᱫ ᱞᱮᱠᱟ ᱤᱭᱟᱹ ᱢᱟᱨᱠᱮᱴ ᱫᱚ ᱵᱟᱝ ᱟ ᱡᱚᱢ ᱥᱩᱢᱩᱝ ᱜᱮᱼᱼ ᱚᱲᱟᱜ ᱨᱮ ᱡᱚᱢ ᱥᱩᱢᱩᱝ ᱞᱮᱠᱟ ᱦᱩᱭ ᱞᱮᱱ ᱛᱟᱵᱚᱱ ᱠᱷᱟᱱ ᱤᱱᱟᱹ ᱜᱮ ᱟᱭᱢᱟ ᱦᱳᱭ ᱥᱮᱼᱼ
ᱦᱮᱸ ᱦᱮᱸ ᱦᱮᱸ
ᱪᱮᱫᱟᱜ ᱥᱮ ᱟᱞᱮ ᱥᱮᱱ ᱫᱚᱼᱼ ᱟᱞᱮ ᱥᱮᱱ ᱫᱚ ᱟᱭᱢᱟ ᱫᱚᱨ ᱜᱮᱭᱟ ᱩᱛᱩ ᱛᱮᱱᱟᱜ ᱠᱚ ᱟᱹᱰᱤ ᱫᱚᱨ ᱠᱚ ᱟᱹᱠᱷᱨᱤᱧᱟ ᱚᱱᱟ ᱛᱮᱼᱼ ᱵᱟᱨᱭᱟ ᱯᱮᱭᱟ ᱡᱩᱫᱤ ᱚᱲᱟᱜ ᱨᱮ ᱨᱚᱦᱚᱭ ᱠᱚᱜᱼᱟ ᱮᱱᱠᱷᱟᱱ ᱫᱚ ᱛᱷᱚᱲᱟ ᱮᱱᱛᱮᱜ ᱠᱷᱚᱨᱪᱟ ᱠᱚ ᱠᱚᱢ ᱧᱚᱜᱚᱜᱼᱟ
ᱦᱮᱸ ᱦᱮᱸ ᱾ ᱟᱫᱚ ᱟᱞᱮ ᱥᱮᱫ ᱦᱚᱸ ᱚᱱᱠᱟ ᱵᱟᱡᱟᱨ ᱨᱮᱫᱚ ᱚᱱᱠᱟ ᱰᱷᱮᱨ ᱜᱮ ᱪᱟᱞᱟᱜᱼᱟ᱾ ᱟᱫᱚ ᱚᱱᱟ ᱠᱷᱟᱹᱛᱤᱨ ᱚᱲᱟᱜ ᱨᱮᱜᱮ ᱨᱚᱦᱚᱭ ᱦᱩᱭ ᱠᱟᱱᱟ ᱾
ᱦᱳᱭ ᱟᱨ ᱡᱟᱦᱟᱸᱭ ᱠᱚ ᱟᱠᱚᱣᱟᱜ ᱫᱟᱜ ᱠᱚ ᱛᱟᱦᱮᱱ ᱠᱷᱟᱡ ᱫᱚ ᱤᱧ ᱫᱩᱧ ᱢᱮᱱᱟ ᱵᱚᱞᱮ ᱛᱷᱚᱲᱟ ᱜᱟᱱ ᱫᱚᱢ ᱪᱟᱥᱮᱫ ᱠᱟᱱ ᱜᱮᱭᱟ ᱵᱟᱝ ᱥᱮ ᱾
ᱦᱮᱸ ᱦᱮᱸ ᱦᱮᱸ ᱾
ᱪᱮᱫᱟᱜ ᱥᱮ ᱥᱟᱱᱟᱢᱟᱜ ᱡᱩᱫᱤ ᱠᱤᱨᱤᱧ ᱵᱷᱚᱨᱥᱟ ᱦᱩᱭᱩᱜᱼᱟ, ᱮᱱᱠᱷᱟᱱ ᱟᱭᱢᱟᱜ ᱜᱮ ᱠᱷᱚᱨᱪᱟ ᱦᱩᱭᱩᱜ ᱠᱟᱱᱟ᱾ ᱟᱨ ᱫᱤᱠᱩ ᱡᱟᱹᱛ ᱧᱮᱞ ᱠᱚᱢᱥᱮ ᱫᱤᱠᱩ ᱡᱟᱹᱛ ᱩᱱᱠᱩ ᱪᱟᱥ ᱵᱟᱥ ᱥᱤᱭᱳᱜ ᱠᱚᱦᱚᱸ ᱵᱟᱠᱚ ᱫᱟᱲᱮᱭᱟᱜᱼᱟ᱾ ᱥᱟᱱᱟᱢ ᱜᱮ ᱜᱟᱹᱰᱤ ᱠᱚ ᱵᱷᱚᱨᱥᱟᱹᱜᱤ ᱦᱚᱲ ᱵᱷᱚᱨᱥᱟᱹᱜᱤ ᱮᱱᱛᱮ ᱨᱮᱦᱚᱸ ᱩᱱᱠᱩ ᱠᱚ ᱪᱟᱥ ᱛᱟᱦᱮᱱᱟ ᱟᱨ ᱢᱟᱨᱠᱮᱴ ᱠᱚ ᱟᱹᱠᱷᱨᱤᱧ ᱞᱟᱹᱜᱤᱫ ᱠᱚ ᱟᱹᱜᱩᱭ ᱛᱟᱦᱮᱱᱟ ᱟᱨ ᱟᱵᱚ ᱦᱚᱲ ᱢᱟ ᱡᱚ ᱛᱚ ᱵᱚᱱ ᱪᱟᱥ ᱫᱟᱲᱮᱭᱟᱜᱼᱟ᱾ ᱮᱱᱛᱮ ᱨᱮᱦᱚᱸ ᱟᱵᱚ ᱡᱚᱢ ᱞᱮᱠᱟ ᱦᱚᱸ ᱢᱤᱫ ᱵᱟᱨ ᱦᱚᱲᱢᱟ ᱵᱟᱵᱚᱱ ᱪᱟᱥ ᱛᱟᱦᱮᱱᱟ ᱾ ᱠᱤᱨᱤᱧ ᱵᱷᱚᱨᱥᱟ ᱜᱮ ᱵᱟᱝ ᱥᱮ ᱾ᱢᱮᱱᱠᱷᱟᱱ ᱠᱤᱨᱤᱧ ᱛᱮ ᱟᱭᱢᱟ ᱯᱚᱭᱥᱟ ᱴᱟᱠᱟ ᱠᱷᱚᱨᱪᱟᱜ ᱠᱟᱱ ᱛᱟᱵᱚᱱᱟ᱾ ᱚᱱᱟ ᱠᱚᱫᱚ ᱵᱟᱵᱚᱱ ᱦᱩᱫᱤᱥᱚᱜ ᱠᱟᱱᱟ ᱾
ᱵᱟᱵᱚᱱ ᱦᱩᱫᱤᱥᱟᱜ ᱠᱟᱱᱟ ᱚᱱᱟ ᱾
ᱟᱨ ᱠᱤᱨᱤᱧ ᱠᱚᱛᱮ ᱦᱟᱸᱜ ᱱᱟᱦᱟᱜ ᱯᱷᱮᱨᱮᱥ ᱥᱚᱵᱽᱡᱤ ᱦᱚᱸ ᱵᱟᱵᱚᱱ ᱧᱟᱢ ᱮᱜᱼᱟ ᱾ ᱵᱟᱨᱯᱮ ᱫᱤᱱ ᱠᱚᱨᱮᱱᱟᱜ ᱠᱚ ᱫᱚᱦᱚ ᱠᱟᱜᱼᱟ, ᱨᱟᱱ ᱠᱚ ᱯᱷᱮᱪᱨᱮᱴ ᱟᱛᱮᱫ ᱦᱟᱸᱜ ᱠᱚ ᱫᱚᱦᱚ ᱠᱟᱜᱼᱟ᱾ ᱟᱨ ᱚᱱᱟ ᱠᱚ ᱡᱚᱢᱛᱮ ᱦᱚᱲᱢᱚ ᱠᱚᱨᱮ ᱨᱩᱣᱟᱹ ᱦᱟᱹᱥᱩ ᱠᱚ ᱦᱩᱭᱩᱜ ᱛᱟᱵᱚᱱᱟ ᱦᱳᱭ ᱥᱮ ᱾
ᱦᱮᱸ ᱟᱨ ᱦᱮᱞᱳ ᱞᱟᱹᱭ ᱫᱟᱞᱤᱧ ᱤᱭᱟᱹ ᱟᱯᱮ ᱥᱮᱫ ᱚᱱᱠᱟ ᱦᱩᱲᱩ ᱫᱚ ᱚᱱᱠᱟ ᱥᱮᱨᱢᱟ ᱨᱮ ᱢᱤᱫ ᱫᱷᱟᱣ ᱜᱮᱯᱮ ᱪᱟᱥ ᱜᱮᱭᱟ ᱥᱮ ᱚᱱᱠᱟ ᱵᱟᱨ ᱫᱷᱟᱣ ᱯᱮ ᱪᱟᱥ ᱜᱮᱭᱟ?
ᱵᱟᱝ ᱟᱞᱮᱥᱮᱫ ᱫᱚ ᱱᱚᱜ ᱚᱭ ᱢᱤᱫ ᱫᱷᱟᱣ ᱜᱮ᱾ ᱡᱟᱦᱟᱸ ᱠᱚ ᱢᱮᱛᱟᱜ ᱠᱟᱱᱟ ᱱᱚᱜᱚᱭ ᱵᱚᱨᱥᱟ ᱦᱩᱲᱩ ᱾ ᱟᱨ ᱱᱤᱨᱚᱱ ᱦᱳᱲᱩ ᱫᱚ ᱟᱞᱮ ᱥᱮᱱ ᱫᱚ ᱵᱟᱝ ᱦᱩᱭᱩᱜᱼᱟ᱾ ᱚᱱᱠᱟ ᱡᱚᱨᱠᱟ ᱠᱚᱦᱚᱸ ᱵᱟᱹᱱᱩᱜᱼᱟ ᱥᱮ ᱾ ᱟᱨ ᱚᱱᱠᱟ ᱫᱟᱜ ᱦᱚᱸ ᱵᱟᱭ ᱡᱟᱹᱲᱤᱭᱟ ᱾ᱚᱱᱟᱛᱮ ᱢᱤᱫ ᱫᱚᱢ ᱜᱮ ᱾ ᱟᱨ ᱟᱯᱮ ᱫᱚ?
ᱦᱮᱸ ᱟᱞᱮ ᱦᱚᱸ ᱱᱚᱜᱼᱚᱭ ᱵᱚᱨᱥᱟ ᱨᱮᱜᱮ ᱢᱤᱫ ᱫᱷᱟᱣ ᱜᱮᱞᱮ ᱪᱟᱥᱟ ᱾ ᱚᱱᱠᱟ ᱠᱮᱱᱮᱞ ᱠᱚ ᱥᱮ ᱚᱱᱠᱟ ᱢᱤᱱᱤ ᱵᱮᱵᱚᱥᱛᱟ ᱠᱚᱫᱚ ᱚᱱᱠᱟ ᱵᱟᱹᱱᱩᱜᱼᱟ᱾ ᱱᱚᱜᱼᱚᱭ ᱥᱮᱨᱢᱟ ᱡᱟᱹᱲᱤ ᱫᱟᱜ ᱵᱷᱚᱨᱥᱟ ᱜᱮ᱾ ᱟᱫᱚ ᱥᱮᱨᱢᱟ ᱚᱠᱟ ᱥᱮᱨᱢᱟ ᱡᱩᱫᱤ ᱫᱟᱜ ᱠᱮᱫᱟ ᱛᱟᱦᱚᱞᱮ ᱠᱷᱟᱱ ᱫᱚ ᱨᱚᱦᱚᱭ ᱵᱷᱟᱜᱤ ᱦᱩᱭᱱᱟ ᱟᱨ ᱵᱟᱠᱷᱟᱡ ᱫᱚ ᱚᱱᱠᱟ ᱵᱟ ᱪᱟᱥ ᱵᱟᱭ ᱦᱩᱭᱩᱜᱼᱟ᱾ ᱚᱱᱠᱟ ᱜᱮ ᱟᱞᱮ ᱦᱚᱸ ᱾ ᱥᱮᱨᱢᱟ ᱡᱟᱹᱲᱤ ᱫᱟᱜ ᱵᱷᱚᱨᱥᱟ ᱜᱮ ᱦᱮᱱᱟᱜ
ᱪᱮᱫᱟᱜ ᱥᱮ ᱼᱼ ᱡᱟᱦᱟᱸ ᱱᱤᱨᱚᱱ ᱦᱳᱲᱩ ᱠᱚ ᱪᱟᱥᱚᱜ ᱠᱟᱱᱟ᱾ ᱚᱱᱟ ᱫᱚ ᱡᱟᱦᱟᱸᱭᱟᱜ ᱡᱚᱨᱠᱟ ᱜᱮ ᱢᱮᱱᱟᱜᱼᱟ ᱠᱷᱮᱛ ᱠᱚ ᱵᱚᱞᱮ ᱪᱮᱛᱟᱱ ᱨᱮ ᱵᱟᱹᱱᱩᱜᱼᱟ ᱦᱮᱸ ᱥᱮ ᱾ ᱚᱱᱠᱟᱱ ᱦᱚᱲ ᱠᱚ ᱪᱟᱥ ᱛᱟᱦᱮᱱᱟ ᱟᱨ ᱟᱵᱚ ᱠᱚᱣᱟᱜ ᱫᱚ ᱵᱟᱹᱫ ᱠᱚ ᱛᱟᱦᱮᱱ ᱠᱷᱟᱱ ᱫᱚ ᱱᱟᱦᱟᱜ ᱮᱱᱛᱮ ᱵᱟᱭ ᱜᱟᱱᱚᱜ ᱠᱟᱱᱟ ᱚᱱᱟ ᱠᱚᱫᱚ ᱥᱮ ᱵᱟᱝ ᱾ ᱟᱫᱚ ᱚᱱᱟ ᱞᱮᱠᱟᱛᱮ ᱢᱤᱫ ᱫᱚᱢ ᱜᱮ ᱟᱨ ᱛᱚᱵᱮ ᱛᱩᱲᱤ ᱠᱚ ᱜᱩᱢᱫᱚ ᱯᱮ ᱪᱟᱥ ᱛᱟᱦᱮᱱᱟ ᱥᱮ ᱵᱟᱝ?
ᱜᱩᱦᱩᱢ ᱫᱚ ᱵᱟᱝ ᱠᱚ ᱪᱟᱥ ᱜᱮᱭᱟ ᱛᱩᱲᱤ ᱠᱚᱫᱚ ᱠᱚ ᱪᱟᱥ ᱜᱮᱭᱟ ᱾ ᱚᱱᱟ ᱦᱚ ᱡᱚᱛᱚ ᱦᱚᱲ ᱫᱚ ᱵᱟᱠᱚ ᱪᱟᱥᱼᱟ, ᱚ ᱠᱟ ᱚᱲᱟᱜ ᱨᱮ ᱾ ᱵᱟᱨ ᱯᱮ ᱚᱲᱟᱜ ᱦᱚᱸ ᱚᱱᱠᱟ ᱠᱚ ᱪᱟᱥ ᱜᱮᱭᱟ, ᱢᱟᱱᱮ ᱩᱱᱟᱹᱜ ᱴᱟᱜ ᱦᱚᱸ ᱵᱟᱠᱚ ᱪᱟᱥ ᱜᱮᱭᱟ, ᱢᱟᱱᱮ ᱠᱚᱢ ᱜᱮᱭᱟ ᱾
ᱦᱳᱭ ᱟᱞᱮ ᱥᱮᱱ ᱫᱚ ᱱᱟᱦᱟᱜ ᱤᱭᱟᱹ ᱡᱟᱦᱟᱸᱭ ᱠᱚᱣᱟᱜ ᱦᱟᱸᱜ ᱠᱩᱧ ᱠᱚ ᱢᱮᱱᱟᱜᱼᱟ ᱥᱮ ᱜᱟᱹᱰᱭᱟᱹ ᱫᱷᱟᱨᱮ ᱠᱚᱨᱮ ᱠᱷᱮᱛ ᱠᱚ ᱢᱮᱱᱟᱜ ᱛᱟᱠᱚᱣᱟ, ᱜᱟᱹᱰᱭᱟᱹ ᱠᱩ ᱟᱨ ᱡᱟᱦᱟᱸᱭᱟᱜ ᱢᱟᱥᱤᱱ ᱠᱚ ᱢᱮᱱᱟᱜᱼᱟ, ᱩᱱᱠᱩ ᱠᱚᱫᱚ ᱱᱟᱦᱟᱜ ᱠᱚ ᱪᱟᱥ ᱜᱮᱭᱟ ᱵᱷᱟᱞᱤ ᱴᱷᱤᱠ ᱜᱮᱠᱚ ᱪᱟᱥ ᱛᱟᱦᱮᱱᱟ, ᱟᱞᱮ ᱥᱮᱱ ᱫᱚ ᱾ ᱛᱩᱲᱤ ᱟᱨ ᱜᱩᱦᱩᱢ ᱚᱱᱟ ᱠᱚᱫᱚ ᱠᱚ ᱪᱟᱥ ᱜᱮᱭᱟ ᱾ ᱪᱮᱫᱟᱜ ᱥᱮ ᱡᱟᱦᱟᱸᱭ ᱨᱮᱱ ᱦᱚᱲ ᱰᱟᱝᱨᱤ ᱠᱚ ᱚᱱᱠᱟ ᱢᱮᱱᱟᱜ ᱠᱚᱣᱟ, ᱥᱮ ᱰᱟᱝᱨᱤ ᱵᱟᱹᱱᱩᱜ ᱠᱚᱛᱟᱠᱚ ᱨᱮᱦᱚᱸ ᱟᱨ ᱚᱱᱮᱧ ᱞᱟᱹᱭ ᱠᱮᱫ ᱞᱮ ᱫᱟᱜ ᱠᱚ ᱚᱱᱟ ᱫᱚ ᱮᱱᱛᱮ ᱡᱟᱦᱟᱸᱭᱟᱜ ᱫᱟᱜ ᱛᱟᱦᱮᱱ ᱛᱟᱵᱚᱱᱟ ᱩᱱᱠᱩ ᱜᱮᱥᱮᱢ ᱪᱟᱥ ᱫᱟᱲᱮᱭᱟᱜᱼᱟ ᱟᱨ, ᱪᱟᱥ ᱞᱟᱹᱜᱤᱫ ᱦᱚᱸ ᱦᱚᱲ ᱡᱳᱲ ᱫᱚᱨᱠᱟᱨ ᱠᱟᱱᱟ ᱥᱮ ᱵᱟᱝ? ᱦᱚᱲ ᱡᱳᱚᱲ ᱠᱚᱦᱚᱸ ᱚᱱᱠᱟ ᱵᱟᱢ ᱛᱟᱦᱮᱱ ᱠᱷᱟᱡ ᱚᱱᱟ ᱪᱟᱥ ᱠᱟᱛᱮ ᱦᱚᱸ ᱵᱟᱝ ᱦᱩᱭᱩᱜ ᱠᱟᱱᱟ ᱾ᱚᱱᱟ ᱜᱮᱫ ᱦᱩᱭᱩᱜᱼᱟ ᱫᱟᱞ ᱦᱩᱭᱩᱜᱼᱟ ᱦᱮᱸᱥᱮ ᱾ ᱧᱮᱞ ᱥᱟᱢ ᱴᱟᱣ ᱦᱩᱭᱩᱜᱼᱟ ᱟᱨ ᱡᱮᱢᱚᱱ ᱚᱱᱟ ᱜᱩᱦᱩᱢ ᱨᱮᱱᱟᱜ ᱥᱮ ᱛᱩᱲᱤ ᱨᱮᱱᱟᱜ ᱚᱱᱟ ᱫᱟᱨᱮ ᱦᱩᱭᱩᱜ ᱠᱟᱱᱟ, ᱡᱟᱦᱟᱸ ᱠᱷᱟᱰᱟ ᱵᱚᱱ ᱢᱮᱛᱟᱜ ᱠᱟᱱᱟ ᱚᱱᱟ ᱾ ᱠᱚ ᱢᱚᱡᱽ ᱛᱮ ᱥᱟᱹᱨᱭᱟᱹᱣ ᱠᱟᱛᱮ ᱫᱚᱦᱚ ᱠᱟᱜ ᱠᱷᱟᱡ ᱜᱟᱯᱟ ᱫᱤᱱ ᱠᱟᱹᱢᱤ ᱮᱢᱚᱜᱼᱟ, ᱥᱟᱦᱟᱱᱚᱜᱼᱟ, ᱥᱮ ᱠᱟᱹᱴᱤᱡ ᱠᱟᱹᱴᱤᱡ ᱪᱷᱟᱹᱱᱤ ᱠᱟᱛᱮ ᱤᱭᱟᱹ ᱠᱟᱰᱟ ᱰᱟᱝᱨᱟ ᱠᱚᱠᱚ ᱮᱢᱟ ᱠᱚᱣᱟ ᱾ ᱠᱚᱣᱟ ᱾
ᱦᱳᱭ ᱟᱨ ᱚᱱᱛᱮ ᱛᱟᱦᱚᱞᱮ ᱟᱯᱮ ᱚᱱᱛᱮ ᱡᱟᱦᱟᱸ ᱡᱟᱦᱟᱸ ᱥᱟᱦᱟᱱ ᱠᱟᱛᱷᱟ ᱦᱮᱡ ᱮᱱᱟ ᱾ ᱛᱚᱵᱮ ᱟᱯᱮ ᱚᱱᱛᱮ ᱫᱟᱠᱟ ᱩᱛᱩ ᱠᱚᱫᱚ ᱢᱟᱱᱮ ᱪᱮᱫ ᱛᱮᱯᱮ ᱤᱥᱤᱱ ᱜᱮᱭᱟ ᱥᱟᱦᱟᱱ ᱛᱮ ᱥᱮ ᱯᱟᱞᱦᱟ ᱛᱮ ᱾
ᱵᱟᱝ ᱟᱞᱮ ᱫᱚ ᱱᱟᱦᱜ ᱱᱚᱜᱼᱚᱭ ᱮᱱᱛᱮ ᱦᱩᱲᱩ ᱛᱤᱠᱤ ᱫᱤᱱ ᱡᱟᱦᱟᱸ ᱥᱮᱴᱮᱨᱚᱜ ᱛᱟᱵᱚᱱᱟ, ᱚᱱᱟ ᱫᱚ ᱱᱟᱦᱜ ᱯᱟᱞᱦᱟ ᱠᱚᱵᱚᱱ ᱦᱟᱹᱨ ᱟᱹᱜᱩᱭᱟ, ᱯᱟᱞᱦᱟ ᱠᱚᱛᱮ ᱛᱤᱠᱤᱭ ᱦᱩᱭᱩᱜᱼᱟ ᱾ ᱟᱨ ᱯᱮᱴᱮᱡ ᱡᱟᱦᱟᱸ ᱵᱚᱱ ᱢᱮᱛᱟᱜ ᱠᱟᱱᱟ, ᱦᱳᱲᱩ ᱠᱷᱚᱱ ᱵᱚᱱ ᱚᱴᱟᱝ ᱠᱟᱛᱮ ᱵᱚᱱ ᱡᱩᱫᱽᱫᱷᱟᱹᱭᱟ, ᱦᱳᱭ, ᱦᱮᱸ, ᱮᱨ ᱤᱫᱤᱭᱟ ᱦᱳᱭ ᱟᱨ ᱫᱟᱠᱟ ᱩᱛᱩ ᱩᱛᱩ ᱠᱚᱫᱚ ᱱᱚᱜᱼᱚᱭ ᱥᱟᱦᱟᱱ ᱛᱮᱦᱚᱸ ᱟᱨ ᱠᱚᱭᱞᱟ ᱛᱮᱦᱚᱸ ᱤᱥᱤᱱᱚᱜ ᱜᱮᱭᱟ ᱾ ᱟᱨ ᱱᱮᱛᱟᱨ ᱡᱩᱜᱽ ᱢᱟ ᱮᱱᱛᱮ ᱟᱭᱢᱟ ᱵᱚᱫᱚᱞᱱᱟ ᱱᱚᱜᱼᱚᱭ ᱥᱚᱨᱠᱟᱨ ᱠᱚ ᱜᱮᱥ ᱠᱚᱵᱚᱱ ᱧᱟᱢ ᱵᱟᱲᱟ ᱟᱠᱟᱫ ᱠᱷᱟᱡ, ᱦᱳᱭ ᱡᱟᱦᱟᱸᱭ ᱫᱚ ᱜᱮᱥ ᱠᱚᱛᱮ ᱦᱚᱸ, ᱟᱫᱚ ᱜᱮᱥ ᱫᱚ ᱱᱚᱜᱼᱚᱭ ᱟᱭᱢᱟ ᱠᱚ ᱵᱟᱹᱲᱛᱤ ᱟᱠᱟᱫᱟ ᱫᱚᱨ ᱠᱚ ᱟᱫᱚ ᱥᱟᱦᱟᱱ ᱢᱮᱱᱟᱜ ᱦᱚᱲ ᱫᱚ ᱥᱟᱦᱟᱱ ᱠᱚᱛᱮ ᱜᱮ ᱾
ᱦᱳᱭ ᱦᱳᱭ ᱾ ᱦᱮᱸ, ᱟᱞᱮ ᱥᱮᱫ ᱡᱮᱢᱚᱱ ᱟᱞᱮ ᱥᱮᱫ ᱫᱚ ᱥᱟᱦᱟᱱ ᱢᱮᱱᱟᱜᱼᱟ, ᱥᱟᱦᱟᱱ ᱨᱮᱭᱟᱜ ᱫᱚ ᱚᱵᱷᱟᱵ ᱵᱟᱹᱱᱩᱜᱼᱟ ᱾ ᱢᱟᱱᱮ ᱥᱟᱨᱟ ᱵᱚᱪᱷᱚᱨ ᱜᱮ ᱥᱟᱦᱟᱱ ᱛᱮ ᱜᱮᱞᱮ ᱤᱥᱤᱱᱟ ᱾
ᱟᱨ ᱥᱟᱦᱟᱱ ᱛᱮ ᱤᱥᱤᱱ ᱜᱮ ᱵᱮᱥ ᱦᱩᱭᱩᱜᱼᱟ ᱦᱳᱭ ᱥᱮ, ᱱᱮᱛᱟᱨ ᱚᱱᱟ ᱜᱮᱥ ᱛᱮ ᱪᱮᱫ ᱠᱚᱛᱮ ᱤᱥᱤᱱ ᱠᱟᱛᱮ ᱵᱚᱱ ᱡᱚᱢᱮᱫ ᱠᱟᱱᱛᱮ ᱚᱱᱟ ᱡᱟᱦᱟᱸ ᱥᱟᱦᱟᱱ ᱛᱮ ᱥᱤᱵᱤᱞ ᱤᱥᱤᱱᱚᱜᱼᱟ, ᱚᱱᱠᱟ ᱫᱚ ᱵᱟᱵᱚᱱ ᱡᱚᱢ ᱫᱟᱲᱮᱭᱟᱜ ᱠᱟᱱᱟ ᱦᱳᱭ ᱥᱮ ᱾
ᱦᱳᱭ ᱦᱳᱭ, ᱦᱮᱸ ᱟᱫᱚ ᱥᱟᱦᱟᱱ ᱛᱮᱫᱚ ᱠᱟᱹᱴᱤᱡ ᱚᱱᱟ ᱴᱩᱠᱩᱡ ᱠᱚ ᱪᱮᱞᱟᱝ ᱠᱚ ᱠᱟᱹᱴᱤᱡ ᱦᱮᱸᱫᱮ ᱧᱚᱜᱚᱜ ᱨᱮᱦᱚᱸ ᱢᱟᱱᱮ ᱰᱷᱮᱨ ᱜᱷᱟᱹᱲᱤᱡ ᱜᱷᱟᱥᱟᱣ ᱦᱩᱭᱩᱜ ᱨᱮᱦᱚᱸ, ᱢᱮᱱᱠᱷᱟᱱ ᱤᱥᱤᱱ ᱠᱚᱫᱚ ᱢᱟᱱᱮ ᱵᱮᱥ ᱜᱮ ᱵᱩᱡᱷᱟᱹᱜ ᱥᱟᱦᱟᱱᱛᱮ ᱤᱥᱤᱱ ᱨᱮ ᱾
ᱚᱱᱟ ᱨᱮᱱᱟᱜ ᱦᱚᱸ ᱢᱤᱫᱴᱮᱡ ᱤᱭᱟᱹ ᱢᱮᱱᱟᱜᱼᱟ ᱛᱟᱹᱨᱤᱠᱟ ᱢᱮᱱᱟᱜᱼᱟ ᱾ ᱡᱮᱢᱚᱱ ᱟᱞᱮ ᱦᱚᱸ ᱥᱟᱦᱟᱱ ᱛᱮᱞᱮ ᱤᱥᱤᱱ ᱛᱟᱦᱮᱱᱟ, ᱟᱫᱚ ᱥᱟᱦᱟᱱ ᱛᱮ ᱤᱥᱤᱱ ᱜᱷᱟᱲᱤᱡ ᱚᱱᱟ ᱰᱮᱠᱪᱤ ᱠᱟᱹᱴᱤᱡ ᱞᱟᱛᱟᱨ ᱥᱮ ᱛᱚᱨᱚᱡ ᱱᱟᱥᱮ ᱱᱟᱜ ᱫᱟᱜ ᱢᱮᱥᱟ ᱥᱟᱞ ᱠᱟᱛᱮ ᱯᱚᱛᱟᱣ ᱞᱮᱠᱷᱟᱡ ᱟᱨ ᱚᱱᱠᱟ ᱠᱟᱛᱮ ᱵᱚᱱ ᱪᱚᱸᱫᱟᱭᱮᱫ ᱠᱟᱱ ᱠᱷᱟᱱ ᱱᱟᱦᱜ ᱜᱷᱟᱥᱟᱣ ᱢᱟᱡᱟᱣ ᱜᱷᱟᱹᱲᱤᱡ ᱟᱹᱰᱤ ᱦᱟᱜ ᱟᱞᱜᱟ ᱛᱮᱜᱮ ᱪᱷᱟᱰᱟᱜᱼᱟ ᱾ ᱦᱳᱭ ᱟᱨ ᱡᱟᱦᱟᱸᱭ ᱫᱚ ᱛᱚᱨᱚᱡ ᱵᱟᱝᱠᱚ ᱞᱟᱜᱟᱣ ᱠᱷᱟᱱ ᱱᱟᱦᱜ ᱯᱚᱛᱟᱣ ᱦᱟᱥᱟ ᱵᱚᱱ ᱡᱚᱫ ᱟᱜ ᱠᱟᱱᱟ ᱾ ᱮ ᱚᱱᱟᱦᱚᱸ ᱟᱞᱜᱟ ᱛᱮᱜᱮ ᱪᱷᱟᱰᱟᱜᱼᱟ ᱾ ᱟᱫᱚ ᱚᱱᱟ ᱞᱮᱠᱟᱛᱮ ᱚᱱᱟ ᱫᱚ ᱪᱮᱫ ᱟᱵᱚ ᱥᱟᱱᱛᱟᱲ ᱦᱚᱲᱟᱜ ᱚᱱᱟ ᱫᱚ ᱠᱟᱹᱢᱤ ᱠᱟᱱᱟ ᱦᱮᱸᱥᱮ ᱟᱨ ᱚᱱᱟ ᱫᱚ ᱡᱟᱦᱟᱸ ᱠᱚ ᱢᱮ ᱢᱮᱛᱟᱜ ᱠᱟᱱᱟ ᱵᱚᱞᱮ ᱢᱚᱸᱡᱽ ᱛᱮ ᱤᱥᱤᱱ ᱵᱟᱥᱟᱝ ᱠᱟᱛᱮ ᱛᱮ ᱵᱚᱱ ᱡᱚᱢᱮᱫ ᱠᱟᱱᱟ, ᱡᱟᱦᱟᱸ ᱟᱵᱚ ᱥᱮᱫᱟᱭ ᱠᱷᱚᱱ ᱦᱮᱡ ᱤᱫᱤ ᱟᱠᱟᱱᱟ, ᱟᱫᱚ ᱚᱱᱟ ᱨᱮᱫᱚ ᱪᱮᱫ ᱟᱥᱠᱮᱛ ᱾ ᱤᱧ ᱫᱩᱧ ᱢᱮᱱᱟ ᱪᱮᱫ ᱞᱮᱠᱟ ᱥᱮᱫᱟᱭ ᱠᱷᱚᱡ ᱛᱟᱦᱮᱸ ᱠᱟᱱ ᱛᱟᱵᱚᱱᱟ, ᱚᱱᱠᱟ ᱜᱮ ᱡᱩᱫᱤ ᱱᱤᱛ ᱦᱚᱸ ᱛᱟᱦᱮᱸ ᱠᱚᱜᱼᱟ ᱥᱮ ᱮᱛᱚ ᱟᱹᱰᱤ ᱵᱮᱥ ᱵᱩᱡᱷᱟᱹᱣ ᱠᱚᱜᱼᱟ ᱾
ᱦᱮᱸ ᱦᱮᱸ ᱟᱨ ᱛᱟᱦᱚᱞᱮ ᱱᱚᱜᱼᱚᱭ ᱯᱚᱛᱟᱣ ᱠᱟᱛᱷᱟ ᱱᱚᱸᱰᱮ ᱦᱮᱡ ᱮᱱᱟ ᱱᱚᱜᱼᱚᱭ ᱟᱵᱚ ᱟᱨ ᱡᱮᱢᱚᱱ ᱟᱹᱛᱩ ᱫᱤᱥᱚᱢ ᱨᱮᱱᱟᱜ ᱚᱲᱟᱜ ᱠᱚ ᱚᱱᱟ ᱠᱚᱫᱚ ᱡᱚᱛᱚ ᱜᱮ ᱦᱟᱥᱟ ᱚᱲᱟᱜ ᱠᱟᱱ ᱛᱟᱵᱚᱱᱟ ᱾ ᱦᱮᱸ, ᱟᱹᱛᱩ ᱫᱤᱥᱚᱢ ᱫᱚ ᱢᱟᱱᱮ ᱵᱮᱥᱤᱨ ᱵᱷᱟᱜ ᱜᱮ ᱦᱟᱥᱟ ᱚᱲᱟᱜ ᱢᱮᱱᱟᱜᱼᱟ ᱾
ᱦᱟᱥᱟ ᱚᱲᱟᱜ ᱜᱮ ᱦᱮᱸ ᱟᱨ ᱦᱟᱥᱟ ᱚᱲᱟᱜ ᱨᱮ ᱾ ᱡᱟᱦᱟᱸ ᱛᱤᱱᱟᱹᱜ ᱵᱮᱥ ᱵᱩᱡᱷᱟᱹᱜᱼᱟ ᱚᱱᱠᱟ ᱫᱚ ᱯᱟᱠᱟ ᱚᱲᱟᱜ ᱨᱮᱫᱚ ᱵᱮᱥ ᱫᱚ ᱵᱟᱭ ᱵᱩᱡᱷᱟᱹᱜᱼᱟ᱾
ᱦᱮᱸ ᱚᱱᱟ ᱢᱟ ᱜᱮᱛᱚ ᱱᱚᱜ ᱦᱟᱥᱟ ᱚᱲᱟᱜ ᱡᱟᱦᱟᱸ ᱵᱷᱤᱛ ᱠᱚ ᱯᱚᱛᱟᱣ ᱦᱩᱭᱩᱜᱼᱟ ᱦᱮᱸᱥᱮ
ᱦᱮᱸ ᱦᱮᱸ
ᱡᱮᱨᱮᱲ ᱦᱩᱭᱩᱜ ᱚᱱᱟ ᱠᱚᱫᱚ ᱯᱮ ᱯᱩᱸᱰ ᱦᱟᱥᱟ ᱛᱮᱯᱮ ᱡᱮᱨᱮᱨ ᱜᱮᱭᱟ ᱥᱮ ᱚᱱᱠᱟ ᱨᱚᱝ ᱠᱚᱛᱮᱯᱮ ᱯᱚᱛᱟᱣ ᱡᱮᱨᱮᱲ ᱜᱮᱭᱟ᱾
ᱦᱮᱸ ᱛᱚᱧ ᱞᱟᱹᱭᱮᱜᱼᱟ ᱟᱞᱮ ᱥᱮᱫ ᱫᱚᱥᱮ ᱡᱟᱦᱟᱸ ᱵᱷᱤᱛᱨᱤ ᱚᱲᱟᱜ ᱵᱚᱸᱜᱟ ᱚᱲᱟᱜ ᱠᱚᱵᱚᱱ ᱢᱮᱛᱟᱜ ᱠᱟᱱᱟ᱾
ᱦᱳᱭ ᱦᱳᱭ ᱦᱳᱭ
ᱚᱱᱟ ᱫᱚ ᱱᱟᱦᱟᱜ ᱵᱟᱹᱫᱽ ᱦᱟᱥᱟ ᱛᱮᱵᱚᱱ ᱯᱚᱛᱟᱣᱟ ᱟᱨ ᱚᱲᱟᱜ ᱠᱚᱫᱚ ᱡᱚᱛᱚ ᱜᱮ ᱱᱟᱦᱱᱟᱜ ᱵᱟᱹᱫᱽ ᱦᱟᱥᱟ ᱠᱚᱛᱮᱜᱮ ᱵᱚᱱ ᱯᱚᱛᱟᱣᱮᱫ ᱠᱟᱱᱟ᱾ ᱟᱫᱚ ᱵᱟᱨᱦᱮ ᱥᱮᱱ ᱡᱟᱦᱟᱸ ᱠᱩᱞᱦᱤ ᱥᱮᱱ ᱠᱚ ᱦᱳᱭᱳ ᱠᱟᱱᱟ ᱥᱮᱼᱼ ᱠᱩᱰᱟᱹᱢ ᱥᱮᱱ ᱠᱚ ᱦᱩᱭᱩᱜ ᱠᱟᱱᱟ ᱚᱱᱛᱮ ᱫᱚ ᱱᱟᱦᱟᱜ ᱫᱟᱜ ᱠᱚ ᱡᱟᱹᱥᱛᱤ ᱜᱮ ᱧᱟᱢᱮᱫ ᱠᱟᱱᱟ ᱥᱮ ᱟᱫᱚ ᱱᱟᱦᱟᱜ ᱠᱤᱨᱤᱧ ᱦᱟᱥᱟ ᱨᱮ ᱚᱱᱟ ᱱᱮᱛᱟᱨ ᱢᱟ ᱞᱟᱴᱷᱟ ᱠᱚ ᱨᱚᱝ ᱠᱚ ᱢᱮᱥᱟᱞᱚᱜ ᱠᱟᱱᱟ᱾ ᱦᱮᱸ ᱟᱫᱚ ᱚᱱᱟ ᱞᱟᱹᱴᱩ ᱠᱟᱴᱷᱟ ᱠᱚᱵᱚᱱ ᱢᱮᱥᱟᱞ ᱞᱮᱠᱷᱟᱱ ᱱᱟᱦᱟᱜ ᱟᱞᱮ ᱥᱮᱱ ᱫᱚᱠᱚ ᱢᱮᱱᱟ ᱵᱚᱞᱮ ᱫᱟᱜ ᱛᱮ ᱵᱟᱭ ᱤᱫᱤ ᱦᱚᱞᱟ ᱦᱳᱭ ᱥᱮᱼᱼ
ᱦᱚᱸ
ᱟᱫᱚ ᱚᱱᱟ ᱤᱭᱟᱹᱛᱮ ᱚᱱᱟᱞᱮ ᱢᱮᱥᱟᱞᱟᱜᱼᱟ ᱟᱫᱚ ᱯᱩᱬ ᱦᱟᱥᱟ ᱛᱮᱜᱮ ᱞᱮ ᱯᱚᱛᱟᱣᱟ ᱟᱨᱼᱼ ᱵᱟᱨᱟᱵᱚᱨᱤ ᱠᱷᱚᱱ ᱞᱟᱛᱟᱨ ᱫᱚ ᱟᱨᱟᱜ ᱦᱟᱥᱟ ᱛᱮᱞᱮ ᱚᱨᱟ ᱡᱮᱢᱚᱱ ᱛᱤᱱᱟᱹᱜ ᱛᱷᱚᱲᱟ ᱢᱮᱥᱟᱞᱼᱼ ᱛᱮ ᱵᱚᱱ ᱯᱚᱛᱟᱣ ᱠᱷᱟᱡ ᱩᱱᱟᱹᱜ ᱵᱮᱥ ᱧᱮᱞᱚᱜᱼᱟ᱾
ᱦᱮᱸ ᱦᱮᱸ ᱦᱮᱸ
ᱦᱳᱭ ᱟᱨ ᱟᱯᱮ ᱥᱮᱱ ᱫᱚ ᱟᱨ ᱯᱤᱸᱰᱟᱹ ᱠᱚᱫᱚ ᱱᱟᱦᱟᱜ ᱜᱩᱨᱤᱡ ᱛᱮᱜᱮ ᱞᱮ ᱜᱩᱨᱤᱡᱟ᱾
ᱦᱮᱸ ᱦᱮᱸ ᱜᱩᱨᱤᱡ ᱛᱮ ᱟᱨ ᱚᱱᱟ ᱤᱭᱟᱹ ᱴᱟᱭᱟᱨ ᱵᱟᱱᱟ ᱦᱮᱸᱫᱮᱼᱼ ᱠᱚ ᱢᱮᱥᱟᱣᱟᱜ ᱠᱟᱱᱟ ᱮᱸᱰᱮᱷᱟᱟᱱ ᱠᱟᱹᱴᱤᱡ ᱦᱮᱸᱫᱮ ᱧᱚᱜ ᱧᱮᱞᱚᱜᱼᱟ᱾ ᱦᱮᱸ ᱟᱞᱮ ᱟᱫᱚ ᱟᱞᱮ ᱥᱮᱫ ᱫᱚ ᱦᱟᱸᱜᱼᱼ ᱦᱮᱸ ᱦᱮᱸ ᱟᱞᱮ ᱥᱮᱫ ᱦᱚᱸ ᱚᱱᱠᱟᱜᱮ ᱟᱫᱚᱼᱼ ᱦᱳᱭ ᱦᱳᱭ ᱟᱞᱮ ᱥᱮᱫ ᱦᱚᱸ ᱚᱱᱠᱟ ᱜᱮᱼᱼ
ᱚᱱᱠᱟ ᱵᱷᱤᱛᱤᱨ ᱥᱮᱫ ᱚᱲᱟᱜ ᱥᱮᱫ ᱫᱚ ᱚᱱᱠᱟ ᱯᱩᱱᱰ ᱦᱟᱥᱟ ᱵᱟᱹᱫᱽ ᱨᱮᱱᱟᱜᱼᱼ ᱯᱩᱱᱰ ᱟᱥᱟ ᱛᱮᱜᱮ ᱟᱨ ᱠᱩᱞᱦᱤ ᱥᱮᱫ ᱫᱚ ᱚᱱᱠᱟ ᱟᱫᱚᱼᱼ ᱠᱤᱪᱷᱩ ᱫᱚᱠᱚ ᱨᱚᱝ ᱮᱼᱟ ᱠᱤᱪᱷᱩ ᱫᱚ ᱵᱟᱠᱚ ᱨᱚᱝ ᱮᱫᱟ ᱟᱫᱚ ᱡᱚᱛᱚ ᱦᱚᱲ ᱫᱚ ᱢᱟᱱᱮ ᱵᱟᱝᱼᱼ ᱥᱚᱢᱟᱱᱟ ᱟᱨᱠᱤ
ᱚᱱᱟ ᱦᱚᱸ ᱥᱟᱱᱟᱢ ᱞᱮᱠᱟᱱ ᱦᱚᱲ ᱫᱚ ᱵᱟᱵᱚᱱ ᱠᱩᱥᱤᱭᱟᱜᱼᱟ ᱛᱚ ᱚᱱᱟ᱾ ᱱᱤᱛᱚᱜ ᱡᱟᱦᱟᱸ ᱵᱚᱱ ᱵᱟᱦᱟᱭᱮᱫ ᱠᱟᱱᱟ ᱰᱤᱡᱟᱭᱤᱱ ᱠᱟᱱᱟ᱾
ᱦᱮᱸ ᱦᱮᱸ
ᱟᱹ ᱤᱧᱟᱹᱜ ᱢᱮᱱᱫᱚ ᱠᱟᱱᱟ ᱡᱟᱦᱟᱸᱴᱟᱜ ᱢᱤᱫ ᱵᱟᱨ ᱡᱟᱦᱟᱸ᱾ ᱠᱚ ᱰᱤᱡᱟᱭᱤᱱᱟ ᱥᱤᱢᱯᱮᱞ ᱧᱚᱜ ᱚᱱᱟᱜᱮ ᱛᱷᱚᱲᱟ ᱵᱮᱥ ᱧᱚᱜ ᱧᱮᱞᱚᱜᱼᱟ ᱟᱨ ᱰᱷᱮᱨ ᱧᱚᱜ ᱡᱟ ᱫᱚ ᱦᱟᱸᱜ ᱢᱚᱡᱽ ᱦᱟᱸᱜ ᱤᱧ ᱫᱚ ᱵᱟᱹᱧ ᱧᱮᱞᱟ ᱚᱱᱟᱛᱮ ᱤᱧ ᱫᱚ ᱛᱷᱚᱲᱟ ᱥᱟᱫᱷᱟᱨᱚᱱ ᱧᱚᱜ ᱜᱮ ᱡᱮᱢᱚᱱᱼᱼ ᱵᱚᱰᱟᱨ ᱞᱮᱠᱟ ᱵᱚᱱ ᱚᱨᱟ ᱚᱱᱟ ᱠᱚᱜᱮ ᱱᱟᱦᱟᱜ ᱤᱧ ᱠᱩᱥᱤᱭᱟᱜᱼᱟ ᱟᱨ ᱚᱱᱠᱟ ᱜᱮ ᱤᱧᱦᱚᱸ ᱱᱟᱦᱟᱜ ᱤᱧ ᱯᱚᱛᱟᱣ ᱛᱟᱦᱮᱱᱟ᱾
ᱚ ᱟᱪᱷᱟ ᱦᱮᱸ ᱟᱹᱰᱤ ᱱᱟᱯᱟᱭ ᱟᱨ ᱛᱚᱵᱮ ᱟᱵᱚᱣᱟᱜᱼᱼ ᱟᱨ ᱡᱟᱦᱟᱸ ᱥᱟᱶᱛᱟ ᱨᱮᱭᱟᱜ ᱥᱚᱢᱟᱡᱽ ᱨᱮ ᱦᱮᱱᱟᱜ ᱛᱟᱵᱚᱱᱟ ᱵᱟᱦᱟ ᱥᱚᱦᱟᱨᱟᱭᱼᱼ ᱢᱟᱜᱽ ᱢᱚᱬᱮ ᱱᱚᱣᱟ ᱠᱚ ᱯᱚᱨᱚᱵᱽ ᱯᱮ ᱢᱟᱱᱟᱣ ᱜᱮᱭᱟ᱾
ᱦᱳᱭ ᱢᱟᱱᱟᱣ ᱜᱮ ᱚᱱᱟ ᱫᱚ ᱟᱵᱚ ᱡᱚᱛᱚ ᱥᱟᱱᱛᱟᱲ ᱥᱚᱢᱟᱡᱽ ᱨᱮᱱᱟᱜ ᱠᱟᱱᱟ ᱦᱳᱭ ᱥᱮ ᱡᱚᱛᱚ ᱥᱟᱱᱛᱟᱲ ᱦᱚᱲᱟᱜ᱾
ᱦᱳᱭ ᱦᱳᱭ ᱱᱚᱣᱟ ᱫᱚ ᱟᱵᱚᱣᱟᱜ ᱠᱟᱱ ᱜᱮᱭᱟ ᱦᱮᱸ ᱛᱟᱹᱣ ᱨᱮᱦᱚᱸ ᱵᱟᱝᱼᱼ ᱦᱚᱸ ᱠᱤᱪᱷᱩ ᱠᱤᱪᱷᱩ ᱟᱹᱛᱩ ᱨᱮᱫᱚ ᱧᱮᱞᱚᱜ ᱠᱟᱱᱟ ᱵᱟᱝᱢᱟ ᱵᱟᱠᱚ ᱢᱟᱱᱟᱣᱮᱫᱼᱟ ᱠᱷᱟᱹᱞᱤ ᱚᱱᱠᱟ ᱯᱩᱡᱟᱹ ᱥᱩᱢᱩᱝ ᱛᱮ ᱦᱩᱭᱩᱜ ᱠᱟᱱᱟ ᱟᱫᱚ ᱚᱱᱟ ᱯᱚᱨᱮ ᱛᱚ ᱪᱮᱫ ᱦᱚᱸ ᱵᱟᱠᱚ ᱢᱟᱱᱟᱣᱟ ᱟᱨ ᱟᱫᱚᱢ ᱟ ᱟᱹᱛᱩ ᱨᱮᱫᱚ ᱧᱮᱞᱚᱜ ᱠᱟᱱᱟ ᱢᱟᱱᱟᱣ ᱜᱮ ᱯᱩᱡᱟᱹ ᱯᱟᱥᱟ ᱦᱚᱸ ᱵᱟᱝ ᱦᱩᱭᱩᱜ ᱠᱟᱱᱟ ᱚᱱᱠᱟ ᱢᱤᱫ ᱵᱟᱨ ᱟᱹᱛᱩ ᱠᱚᱨᱮ ᱚᱱᱠᱟ ᱧᱮᱞᱚᱜ ᱠᱟᱱᱟ ᱟᱨᱠᱤ
ᱤᱧᱤᱧ ᱢᱮᱱᱟ ᱱᱚᱣᱟ ᱫᱚᱼᱼ ᱟᱹᱛᱩ ᱨᱮᱱ ᱦᱚᱲ ᱴᱷᱮᱡ ᱦᱚᱸ ᱱᱚᱣᱟ ᱫᱚ ᱨᱚᱲ ᱫᱚᱨᱠᱟᱨ ᱠᱟᱱᱟ ᱟᱨ ᱢᱟᱺᱡᱷᱤ ᱯᱟᱨᱟᱱᱤᱠ ᱠᱚᱦᱚᱸ ᱢᱮᱱ ᱫᱚᱨᱠᱟᱨ ᱟᱥᱚᱞ ᱠᱟᱛᱷᱟ ᱫᱚ ᱦᱩᱭᱩᱜ ᱠᱟᱱᱟ ᱢᱟᱺᱡᱷᱤ ᱯᱟᱨᱟᱱᱤᱠ ᱜᱤ ᱡᱩᱫᱤ ᱱᱚᱣᱟ ᱠᱚ ᱠᱟᱹᱢᱤ ᱵᱟᱝ ᱠᱚ ᱞᱟᱦᱟᱭᱟ ᱛᱚ ᱢᱤᱫ ᱵᱟᱨ ᱦᱚᱲ ᱟᱛᱳ ᱨᱮᱱ ᱨᱚᱲ ᱠᱟᱛᱮᱫ ᱦᱚᱸ ᱵᱟᱝ ᱦᱩᱭᱩᱜ ᱠᱟᱱᱟ ᱦᱮᱸᱥᱮ
ᱦᱮᱸ ᱵᱟᱝ ᱦᱩᱭᱩᱜᱼᱟ ᱵᱟᱝ ᱦᱩᱭᱩᱜᱼᱟ ᱱᱚᱣᱟ ᱫᱚ ᱮᱠᱫᱚᱢ ᱮᱠᱟᱞ
ᱟᱵᱚᱣᱟᱜ ᱠᱟᱱᱟ ᱟᱨ ᱯᱩᱡᱟᱹ ᱫᱚᱨᱠᱟᱨ ᱡᱚᱫᱤ ᱢᱟᱺᱡᱷᱤ ᱛᱷᱟᱱ ᱡᱟᱦᱮᱨ ᱛᱷᱟᱱ ᱨᱤᱜᱤ ᱵᱟᱢ ᱯᱩᱡᱟᱹᱭᱟ ᱮᱱᱠᱷᱟᱱ ᱚᱠᱟ ᱥᱮᱱ ᱞᱮᱠᱟᱛᱮ ᱥᱟᱱᱛᱟᱲ ᱦᱚᱲᱮᱢ ᱞᱮᱠᱷᱟᱜ ᱠᱟᱱᱟ ᱥᱮ ᱵᱟᱝ
ᱦᱳᱭ ᱦᱳᱭ ᱦᱳᱭ